ᱦᱮᱞᱳ ᱾
ᱦᱚᱸ ᱜᱚᱢᱠᱮ ᱟᱲᱟᱝ ᱠᱚ ᱟᱸᱡᱚᱢᱚᱜ ᱠᱟᱱ ᱛᱟᱹᱞᱤᱧ ᱜᱮᱭᱟ ᱴᱷᱤᱠ ᱛᱮᱜᱮ ᱾
ᱦᱚᱸ ᱴᱷᱤᱠ ᱛᱮᱜᱮ ᱟᱸᱡᱚᱢᱚᱜ ᱠᱟᱱ ᱛᱟᱵᱚᱤᱱ ᱜᱮᱭᱟ᱾
ᱱᱟᱯᱟᱭ ᱵᱟᱲᱟ ᱜᱮ ᱢᱮᱱᱟᱜ ᱯᱮᱭᱟ?
ᱦᱚᱭ ᱦᱚᱭ ᱱᱟᱯᱟᱭ ᱵᱟᱲᱟ ᱜᱮ, ᱟᱵᱮᱱ ᱜᱮ ᱪᱮᱫ‌ ᱞᱮᱠᱟ?
ᱟᱞᱮ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱮᱭᱟ ᱾
ᱟᱪᱪᱷᱟ ᱟᱪᱪᱷᱟ ᱪᱮᱫ ᱠᱚ ᱠᱟᱹᱢᱤ ᱵᱟᱲᱟ ᱦᱩᱭᱩᱜᱼᱟ ᱛᱟᱦᱚᱞᱮ ᱚᱱᱠᱟ?
ᱪᱮᱫ ᱦᱚᱸ ᱵᱟᱝ ᱱᱚᱜᱼᱚᱭ ᱱᱤᱛᱚᱜ ᱫᱚ ᱵᱨᱮᱠ ᱦᱩᱭ ᱵᱟᱲᱟᱟᱣ ᱟᱠᱟᱱᱟ ᱾ ᱵᱟᱨᱦᱮ ᱥᱮᱫ ᱩᱰᱩᱝ ᱦᱩᱭᱠᱟᱱᱟ ᱟᱯᱮᱜᱮ ᱪᱮᱫ ᱯᱮ ᱪᱮᱠᱟ ᱵᱟᱲᱟᱭᱮᱫᱟ?
ᱟᱞᱮ ᱦᱚᱸ ᱪᱮᱫ ᱜᱮ ᱵᱟᱝ ᱱᱚᱝᱠᱟ ᱫᱚ ᱦᱟᱸᱜ ᱱᱤᱛᱚᱜ ᱫᱚ ᱱᱚᱜᱼᱚᱭ ᱢᱟᱱᱮ ᱫᱟᱠᱟ ᱠᱚ ᱡᱚᱢ ᱵᱟᱲᱟ ᱦᱩᱭ ᱠᱟᱱᱟ ᱟᱫᱚ ᱱᱤᱛᱚᱜ ᱫᱚ ᱫᱟᱨᱮ ᱵᱩᱴᱟᱹ ᱠᱟᱹᱴᱤᱡ ᱩ ᱛᱮᱜᱮ ᱦᱮᱡ ᱦᱩᱭ ᱠᱟᱱᱟ ᱡᱚᱢ ᱵᱟᱲᱟ ᱠᱟᱛᱮᱫ ᱠᱟᱹᱴᱤᱡ ᱨᱩᱢ ᱠᱚᱨᱮ ᱵᱷᱟᱜᱤ ᱵᱟᱝ ᱵᱩᱡᱩᱜ ᱠᱟᱱᱟ ᱛᱚ ᱚᱲᱟᱜ ᱠᱚᱨᱮ
ᱩᱸ ᱦᱮᱸ ᱱᱚᱛᱮ ᱦᱚᱸ ᱟᱞᱮᱥᱮᱫ ᱦᱚᱸ ᱟᱹᱰᱤ ᱜᱚᱨᱚᱢ ᱜᱮ ᱵᱩᱡᱷᱟᱹᱜ ᱠᱟᱱᱟ ᱢᱮᱱ ᱠᱮᱭᱟᱢ ᱫᱩᱨᱩᱢ ᱨᱮ ᱮᱠᱟᱞ ᱵᱟᱝᱜᱮ ᱛᱟᱦᱮᱸ ᱜᱟᱱᱚᱜ ᱠᱟᱱᱟ᱾ ᱛᱚ ᱚᱱᱟ ᱠᱚ ᱠᱷᱟᱱᱛᱮ ᱱᱚ-ᱚᱭ ᱵᱟᱦᱨᱮ ᱥᱮᱫ ᱜᱮ ᱩᱰᱩᱝ ᱦᱩᱭ ᱠᱟᱱᱟ ᱱᱤᱛ ᱦᱟᱹᱵᱤᱡ ᱫᱚ᱾ ᱟᱫᱚ ᱟᱯᱮ ᱥᱮᱫ ᱛᱚᱵᱮ ᱫᱟᱜ ᱡᱟᱹᱲᱤ ᱠᱚ ᱪᱮᱫ ᱞᱮᱠᱟᱭ ᱫᱟᱜ ᱡᱟᱹᱲᱤᱭᱮᱫᱟ?
ᱫᱟᱜ ᱡᱟᱹᱲᱤ ᱠᱚᱫᱚ ᱦᱟᱸᱜ ᱵᱟᱭ ᱫᱟᱜ ᱡᱟᱹᱲᱤᱭᱮᱫᱟ ᱫᱚᱢᱮ ᱥᱤᱛᱩᱝ ᱠᱟᱱᱟᱭ ᱥᱤᱛᱩᱝ ᱫᱚᱢᱮ ᱥᱤᱛᱩᱝ ᱠᱟᱱᱟ ᱟᱞᱮ ᱥᱮᱫ ᱫᱚ ᱫᱟᱜ ᱡᱟᱹᱲᱤ ᱠᱚᱫᱚ ᱦᱟᱸᱜ ᱵᱟᱝ ᱦᱩᱭᱩᱜ ᱠᱟᱱᱟ ᱚᱱᱠᱟ ᱫᱚ᱾
ᱚ ᱟᱞᱮᱥᱮᱫ ᱦᱚᱸ ᱚᱱᱠᱟᱜᱮ ᱟᱹᱰᱤ ᱠᱟᱡᱟᱠ ᱱᱚᱜᱼᱚᱭ ᱡᱩᱫᱟᱹᱜᱮ ᱵᱩᱡᱷᱟᱹᱜ ᱠᱟᱱᱟ ᱡᱷᱟᱨᱞᱟ-ᱡᱷᱟᱹᱨᱞᱤ᱾ ᱟᱨ ᱦᱚᱞᱟ ᱢᱟᱱᱫᱷᱮᱨ ᱧᱚᱜᱼᱮ ᱫᱟᱜ ᱧᱚᱜ ᱜᱮᱞᱮ ᱜᱮᱭᱟ ᱵᱚᱞᱮ ᱦᱩᱰᱩᱨ ᱵᱤᱡᱽᱞᱤ ᱟᱛᱮ ᱛᱚ ᱱᱤᱛᱚᱜ ᱫᱚ ᱟᱹᱣᱨᱤ ᱫᱟᱜᱟ, ᱛᱚ ᱟᱯᱮ ᱥᱮᱫ ᱟᱯᱷᱚᱨ ᱵᱟᱲᱟᱣ ᱠᱟᱜᱼᱟ ᱯᱮ ᱥᱮ ᱟᱹᱣᱨᱤ ᱟᱯᱷᱚ
ᱦᱚᱸ ᱦᱚᱸ ᱟᱠᱷᱚᱨ ᱵᱟᱲᱟ ᱫᱚ ᱦᱩᱭ ᱠᱟᱱᱟ ᱦᱟᱸᱜ ᱱᱤᱛᱚᱜ ᱫᱚ ᱟᱯᱟᱛᱚᱛᱚ ᱢᱟᱱᱮ ᱦᱟᱸᱜ ᱟᱫᱚ ᱦᱟᱸᱜ ᱩᱱᱟᱹᱜᱴᱟ ᱫᱚ ᱟᱨᱣᱨᱤ ᱟᱠᱷᱚᱨ ᱦᱩᱭᱩᱜᱼᱟ, ᱢᱤᱫᱴᱟᱱ ᱵᱟᱨᱭᱟ ᱠᱷᱮᱛᱨᱮ ᱟᱠᱷᱚᱨ ᱦᱩᱭ ᱠᱟᱱᱟ᱾
ᱟᱪᱪᱷᱟ᱾
ᱢᱟᱱᱮ ᱦᱟᱸᱜ ᱠᱟᱹᱡ ᱠᱟᱹᱡ ᱜᱮ ᱡᱟᱱᱟᱢ ᱠᱟᱱᱟ ᱠᱤᱪᱷᱩ ᱜᱟᱱ ᱫᱚ ᱟᱣᱨᱤ ᱡᱟᱱᱟᱢᱚᱜ-ᱟ, ᱡᱚᱛᱚ ᱛᱚ ᱢᱤᱫ ᱥᱟᱶᱛᱮ ᱟᱠᱷᱚᱨ ᱛᱚ ᱵᱟᱝ ᱜᱟᱱᱚᱜᱼᱟ ᱥᱮ᱾ ᱛᱟᱭᱚᱢ ᱢᱟᱲᱟᱝ ᱛᱟᱭᱚᱢ ᱢᱟᱲᱟᱝ ᱠᱟᱹᱴᱤᱡ ᱮᱱᱠᱷᱟᱱ ᱨᱚᱦᱚᱭ ᱠᱚᱨᱮ ᱦᱚᱸ ᱠᱟᱹᱴᱤᱡ ᱥᱩᱵᱤᱫᱟᱜᱼᱟ, ᱦᱮᱸ ᱵᱟᱝ?
ᱦᱮᱸ᱾
ᱟᱞᱮ ᱥᱮᱫ ᱦᱚᱸ ᱧᱮᱞ ᱞᱮᱠᱷᱟᱡ ᱫᱚ ᱡᱟᱱᱟᱢ ᱵᱟᱲᱟ ᱠᱟᱱ ᱜᱮᱭᱟ᱾ ᱟᱨ ᱱᱤᱛᱚᱜ ᱫᱚ ᱫᱟᱜ ᱫᱟᱭ ᱛᱷᱚ ᱵᱟᱹᱭ ᱵᱟᱹᱭ ᱛᱮ ᱱᱤᱛ ᱡᱟᱱᱟᱢᱚᱜ ᱥᱮᱫ ᱜᱮ ᱪᱟᱞᱟᱜ ᱠᱟᱱᱟ ᱟᱨ ᱡᱟᱱᱟᱢᱚᱜ ᱠᱟᱱᱟ
ᱦᱳᱭ ᱦᱳᱭ ᱦᱳᱭ, ᱫᱟᱜ ᱫᱚ ᱫᱟᱜᱮᱜ ᱜᱮᱭᱟ ᱟᱫᱚ ᱱᱚᱝᱠᱟ ᱡᱩᱫᱤ ᱵᱟᱭ ᱫᱟᱜ ᱞᱮᱠᱷᱟᱱ ᱛᱚ ᱚᱱᱟ ᱠᱚᱦᱚᱸ ᱛᱚ ᱵᱟᱝ ᱡᱟᱱᱟᱢᱚᱜᱼᱟ ᱥᱮ ᱟᱨ ᱥᱮ ᱢᱟᱱᱮ ᱢᱟᱱᱮ ᱠᱟᱹᱡ ᱮᱸ ᱯᱮᱰᱨᱟᱝ ᱯᱮᱰᱨᱟᱝ ᱧᱚᱜ ᱵᱷᱟᱵᱽ ᱦᱩᱭᱩᱜᱼᱟ ᱟᱨ ᱚᱱᱠᱟ ᱵᱟᱝ ᱫᱷᱟᱨᱟ ᱡᱷᱟᱲ ᱠᱚ ᱢᱟᱱᱮ ᱜᱟᱹᱪᱷᱤ ᱠᱚ ᱵᱟᱝ ᱢᱚᱴᱟᱜᱼᱟ ᱦᱮᱸ ᱵᱟᱝ?
ᱦᱮᱸ
ᱛᱟᱦᱚᱞᱮ ᱟᱯᱮ ᱚᱱᱟ ᱠᱚᱨᱮ ᱪᱮᱫ ᱠᱚ ᱡᱚᱱᱰᱨᱟ ᱠᱚ ᱮᱨ ᱵᱟᱲᱟ ᱠᱟᱫᱟ ᱯᱮ?
ᱦᱮᱸ ᱟᱞᱮᱥᱮᱫ ᱫᱚ ᱦᱟᱸᱜ ᱡᱚᱱᱰᱨᱟ ᱠᱚᱫᱚ ᱦᱩᱭᱩᱜ ᱜᱮᱭᱟ ᱟᱨ ᱡᱚᱛᱚᱣᱟᱜ ᱜᱮ ᱦᱩᱭᱩᱜᱼᱟ, ᱞᱟᱜᱵᱷᱟᱜᱽ ᱡᱮᱥᱮ ᱦᱩᱲᱩ ᱵᱟᱫ ᱪᱟᱥ ᱵᱟᱫ ᱫᱚ ᱦᱟᱸᱜ ᱧᱮᱞᱠᱟᱱᱡ ᱟᱨ ᱵᱷᱩᱴ ᱢᱟᱥᱨᱤ ᱠᱮᱥᱟᱹᱨᱤ ᱟᱨ ᱡᱚᱱᱰᱨᱟ ᱠᱚ ᱛᱩᱲᱤ ᱠᱚ ᱜᱩᱦᱩᱢ ᱠᱩ ᱱᱤᱭᱟᱹ ᱠᱚᱫᱚ ᱟᱹᱰᱤ ᱢᱚᱸᱡᱽ ᱛᱮᱜᱮ ᱱᱮᱛᱟᱨ ᱫᱚ ᱱᱚᱜᱼᱚᱭ ᱫᱟᱜ ᱦᱚᱸ ᱢᱚᱡᱽ ᱜᱮ ᱦᱩᱭᱩᱜ ᱠᱟᱱᱟ ᱟᱫᱚ ᱚᱱᱟ ᱠᱷᱟᱱᱛᱮ ᱡᱚᱛᱚᱣᱟᱜ ᱜᱮ ᱦᱩᱭᱩᱜ ᱠᱟᱱᱟ ᱟᱯᱮ ᱥᱮᱫ ᱛᱚᱵᱮ ᱪᱮᱫ ᱠᱚᱯᱮ ᱪᱟᱥᱟ ᱦᱩᱲᱩ ᱵᱟᱫ ᱠᱟᱛᱮ ᱟᱨᱦᱚᱸ?
ᱦᱩᱲᱩ ᱵᱟᱫ ᱠᱟᱛᱮ ᱟᱞᱮ ᱚᱱᱠᱟ ᱫᱚ ᱦᱟᱸᱜ ᱪᱮᱫ ᱦᱚᱸ ᱵᱟᱞᱮ ᱪᱟᱥᱟ ᱱᱤᱛᱚᱜ ᱫᱚ ᱢᱟᱱᱮ ᱪᱟᱥ ᱠᱚᱫᱚ ᱪᱟᱵᱟ ᱟᱠᱟᱱᱟ ᱦᱟᱸᱜ ᱪᱟᱥᱵᱟᱥ ᱫᱚ ᱦᱟᱸᱜ ᱵᱟᱹᱱᱩᱜ ᱠᱟᱫᱟ ᱱᱤᱛᱚᱜ ᱫᱚ ᱦᱚ
ᱟᱪᱪᱷᱟ
ᱪᱟᱥᱵᱟᱥ ᱫᱚ ᱦᱟᱸᱜ ᱱᱤᱛᱚᱜ ᱫᱚ ᱦᱟᱜ ᱵᱟᱹᱱᱩᱜ ᱠᱟᱫᱟ ᱱᱤᱛ ᱫᱚ ᱮᱨ ᱮᱠᱷᱚᱨ ᱠᱚᱜᱮ ᱟᱨ ᱮᱨ ᱟᱠᱷᱚᱨ ᱠᱚ ᱟᱨ ᱚᱱᱟ ᱡᱟᱦᱟᱸ ᱠᱚ ᱡᱟᱦᱟᱸ ᱪᱮᱫ ᱠᱚ ᱞᱟᱹᱭᱟ ᱡᱚᱱᱰᱨᱟ ᱠᱚ ᱥᱟᱨᱩ ᱠᱚᱜᱮ ᱨᱚ ᱨᱚᱦᱚᱭ ᱵᱟᱲᱟ ᱦᱩᱭ ᱠᱟᱱᱟ ᱤᱱᱟᱹᱜᱮ ᱦᱟᱜ ᱱᱤᱛᱚᱜ ᱫᱚ ᱟᱨ ᱚᱱᱠᱟ ᱠᱟᱹᱢᱤ ᱠᱚᱫᱚ ᱦᱟᱸᱜ ᱵᱟᱹᱪᱩᱜᱼᱟ᱾
ᱦᱩᱸᱻ
ᱟᱫᱚ ᱢᱟᱱᱮ ᱠᱟᱹᱢᱤ ᱞᱮᱠᱷᱟᱱ ᱫᱚ ᱢᱮᱱᱟᱜ ᱫᱚ ᱢᱮᱱᱟᱜ ᱜᱮᱭᱟ ᱟᱫᱚ ᱚᱱᱠᱟ ᱫᱚ ᱵᱟᱝ ᱠᱟᱹᱢᱤ ᱵᱟᱲᱟᱭ ᱦᱩᱭᱩᱜ ᱠᱟᱱᱟ᱾
ᱦᱮᱸ ᱚᱱᱠᱟ ᱠᱟᱱ ᱜᱮᱭᱟ᱾
ᱠᱤ ᱟᱞᱮ ᱥᱮᱫ ᱫᱚ ᱡᱮᱥᱮ ᱠᱤ ᱦᱟᱱᱟ ᱵᱟᱪᱠᱚᱢ ᱠᱚᱠᱚ ᱩᱧ ᱜᱮᱭᱟ ᱠᱚ, ᱟᱫᱚ ᱟᱯᱮᱥᱮᱫ ᱫᱚ ᱵᱟᱪᱠᱚᱢ ᱠᱚᱫᱚ ᱟᱹᱰᱤ ᱦᱚ ᱟᱹᱰᱤ ᱡᱟᱭᱜᱟ ᱠᱮ ᱧᱮᱞ ᱦᱩᱭ ᱟᱠᱟᱱᱟ ᱡᱮ ᱵᱟᱪᱠᱚᱢ ᱠᱚᱫᱚ ᱵᱟᱝ ᱵᱟᱝ ᱛᱟᱦᱮᱱ ᱛᱟᱠᱚ ᱜᱮᱭᱟ ᱵᱟᱪᱠᱚᱢ᱾
ᱦᱮᱸ ᱚᱱᱠᱟ ᱠᱟᱱ ᱜᱮᱭᱟ ᱟᱞᱮ ᱵᱟᱪᱠᱚᱢ ᱫᱚ ᱪᱮᱫ ᱵᱟᱹᱧ ᱵᱩᱡᱷᱟᱹᱣ ᱫᱟᱲᱮᱭᱟᱜ ᱠᱟᱱᱟ ᱪᱮᱫ ᱱᱚᱣᱟ ᱫᱚ ᱪᱮᱫ ᱠᱚ ᱢᱮᱛᱟᱜᱼᱟ? ᱪᱮᱫ ᱞᱮᱠᱟ ᱠᱚ ᱤᱭᱟᱹᱭᱟ?
ᱦᱚᱭ ᱦᱚᱭ ᱚᱱᱟ ᱢᱟᱱᱮ ᱪᱮᱫᱠᱟ ᱵᱟᱪᱠᱚᱢ ᱫᱚ ᱢᱟᱱᱮ ᱪᱮᱫ ᱞᱮᱠᱟᱹᱧ ᱞᱟᱹᱭ ᱟᱢᱟ ᱪᱤᱨᱩᱢ ᱧᱮᱞ ᱠᱟᱫᱟ ᱪᱤᱨᱩ ᱵᱟᱢ ᱧᱮᱞ ᱠᱟ
ᱪᱤᱨᱩ ᱦᱚᱸ ᱵᱟᱹᱧ ᱵᱩᱡᱷᱟᱹᱣᱫᱟ ᱪᱮᱫ ᱠᱚ ᱢᱮᱛᱟᱜᱼᱟ, ᱥᱮ ᱧᱮᱞ ᱠᱟᱜ ᱜᱤᱧ ᱠᱩᱥᱤᱭᱟᱜ ᱪᱮᱫ ᱟᱫᱚ ᱮᱱᱛ ᱡᱩᱫᱟᱹ ᱡᱩᱫᱟᱹ ᱯᱮ ᱢᱮᱛᱟᱜᱼᱟ ᱛᱚ ᱵᱟᱹᱧ ᱵᱩᱡᱷᱟᱣ ᱱᱚᱣᱟ
ᱦᱚᱭ ᱦᱚᱭ ᱦᱚᱭ ᱟᱨ ᱡᱟᱦᱟᱸ ᱚᱱᱟ ᱵᱤᱨ ᱠᱚᱨᱮ ᱢᱟᱱᱮ ᱪᱮᱫ ᱠᱚ ᱞᱟᱹᱭᱟ? ᱚᱱᱟ ᱠᱚᱨᱮᱜ ᱜᱮ ᱯᱟᱨᱠᱚᱢ ᱠᱚ ᱠᱷᱟᱴ ᱠᱚᱵᱚᱱ ᱵᱮᱱᱟᱣ ᱫᱚ ᱚᱱᱟ ᱵᱟᱵᱮᱨ ᱛᱮᱜᱮ᱾
ᱟᱪᱪᱷᱟ ᱚᱱᱟ ᱦᱮᱸ ᱦᱮᱸ ᱵᱩᱡᱷᱟᱹᱣ ᱠᱤᱫᱟᱹᱧ᱾ ᱡᱟᱹᱲᱤ ᱠᱚ ᱢᱮᱛᱟᱜᱼᱟ ᱟᱞᱮ ᱥᱮᱫ ᱫᱚ ᱚᱱᱟ ᱫᱚ᱾
ᱦᱮᱸ ᱚᱱᱟ ᱦᱚᱸ ᱡᱟᱹᱲᱤ ᱚᱱᱟ ᱫᱚ ᱡᱟᱹᱲᱤ ᱠᱚ ᱢᱮᱛᱟᱜᱼᱟ ᱡᱟᱹᱲᱤ ᱨᱮᱱᱟᱜ ᱟᱨᱚ ᱢᱟᱱᱮ ᱚᱱᱠᱟᱱᱟᱜ ᱜᱮ ᱟᱨᱚ ᱢᱮᱱᱟᱜ ᱠᱟᱫᱟ ᱢᱟᱱᱮ ᱚᱱᱟ ᱫᱚ ᱦᱟᱸᱜ ᱟᱹᱰᱤ ᱡᱟᱭᱜᱟ ᱥᱮᱱ ᱨᱮ ᱵᱟᱝ ᱧᱮᱞᱚᱜᱼᱟ᱾ ᱪᱮᱫᱟᱜ ᱥᱮ ᱚᱱᱟ ᱫᱚ ᱵᱩᱨᱩ ᱫᱤᱥᱚᱢ ᱠᱚ ᱪᱷᱟᱲᱟ ᱚᱱᱟ ᱠᱚᱫᱚ ᱵᱟᱝ ᱠᱚ ᱪᱟᱥᱟᱠᱚ ᱚᱱᱟ ᱦᱚᱸᱠᱚ ᱢᱟᱱᱮ ᱵᱤᱨ ᱨᱮᱠᱚ ᱪᱟᱥᱟ, ᱚᱱᱟ ᱤᱨ ᱟᱹᱜᱩ ᱠᱟ ᱠᱟᱛᱮᱫ ᱟᱨᱠᱚ ᱢᱟᱱᱮ ᱚᱱᱟ ᱫᱚ ᱠᱟᱹᱴᱤᱡ ᱠᱷᱟᱴᱟᱞᱤ ᱢᱮᱱᱟᱜ ᱜᱮᱭᱟ ᱚᱱᱟ ᱨᱮᱫᱚ᱾
ᱦᱮᱸ᱾
ᱦᱚᱭ ᱡᱟᱹᱲᱤ ᱠᱚᱦᱚᱸ ᱠᱚ ᱪᱟᱥ ᱮᱫᱟ ᱱᱮᱛᱟᱨ ᱛᱚ ᱡᱟᱹᱲᱤ ᱠᱚ ᱫᱤᱱ ᱫᱤᱱ ᱛᱮ ᱟᱫ ᱪᱟᱵᱟᱜ ᱠᱟᱱᱟ ᱡᱟᱹᱲᱤ ᱠᱚᱦᱚᱸ᱾
ᱦᱮᱸ ᱫᱤᱱ ᱫᱤᱱ ᱟᱞᱮ ᱥᱮᱫ ᱦᱚᱸ ᱱᱮᱛᱟᱨ ᱚᱱᱟ ᱡᱚᱸᱰᱨᱟ ᱥᱟᱶᱛᱮ ᱞᱟᱦᱟ ᱫᱚ ᱟᱞᱮ ᱜᱮ ᱡᱟᱤᱲ ᱞᱮ ᱪᱟᱥ ᱵᱟᱲᱟᱭᱮᱫ ᱠᱟᱱ ᱛᱟᱦᱮᱱᱟ᱾ ᱟᱹᱰᱤ ᱡᱟᱹᱥᱛᱤ ᱜᱮᱞᱮ ᱪᱟᱥᱮᱫ ᱠᱟᱱ ᱛᱟᱦᱮᱱᱟ ᱡᱚᱸᱰᱨᱟ ᱞᱮ ᱪᱟᱥᱮᱫ ᱠᱟᱱ ᱛᱟᱦᱮᱱᱟ ᱡᱚᱸᱰᱨᱟ ᱥᱟᱶᱛᱮᱜᱮ ᱡᱟᱹᱲᱤ᱾ ᱟᱫᱚ ᱟᱭᱢᱟ ᱫᱤᱱᱞᱮ ᱪᱟᱥ ᱵᱟᱲᱟᱭᱮᱫ ᱠᱟᱱ ᱛᱟᱦᱮᱱᱟ ᱵᱟᱨ ᱯᱮ ᱵᱚᱪᱷᱚᱨ ᱠᱷᱚᱡ ᱰᱷᱮᱨ ᱞᱮ ᱪᱟᱥ ᱵᱟᱲᱟ ᱠᱮᱫᱟ, ᱤᱧ ᱠᱟᱹᱴᱤᱡ ᱜᱤᱧ ᱛᱟᱦᱮᱸ ᱠᱟᱱᱟ᱾ ᱟᱫᱚ ᱱᱮᱛᱟᱨ ᱫᱚᱦᱟᱸᱜ ᱱᱚᱜᱼᱚᱭ ᱵᱟᱹᱭ ᱵᱟᱹᱭ ᱛᱮ ᱱᱮᱛᱟᱨ ᱵᱟᱞᱮ ᱪᱟᱥᱫᱟ ᱚᱱᱠᱟ᱾ ᱢᱮᱱᱠᱮ ᱱᱚᱜᱼᱚᱭ ᱵᱟᱝ ᱜᱮᱞᱮ ᱪᱟᱥ ᱫᱟ ᱡᱚᱸᱱᱰᱨᱟ ᱦᱚᱸ ᱵᱟᱞᱮ ᱪᱟᱥ ᱫᱟ᱾ ᱮᱱᱛᱮᱜ ᱚᱱᱟ ᱡᱟᱭᱜᱟ ᱫᱚ ᱟᱞᱮᱭᱟᱜ ᱵᱟᱝ ᱛᱟᱦᱮᱸ ᱠᱟᱱᱛᱮ, ᱚᱱᱟᱛᱮ ᱱᱤᱛᱚᱜ ᱵᱟᱞᱮ ᱪᱮᱥ ᱫᱟᱲᱮᱜ ᱠᱟᱱᱟ ᱟᱨ ᱵᱟᱞᱮ ᱪᱟᱥ ᱮᱫᱟ ᱟᱫᱚ ᱠᱟᱹᱴᱤᱡ ᱢᱟᱹᱴᱤᱡ ᱤᱭᱟᱹ ᱡᱚᱸᱱᱰᱨᱟ ᱫᱚᱦᱟᱜ ᱡᱚᱢ ᱞᱟᱹᱜᱤᱫ ᱫᱚ ᱪᱟᱥ ᱦᱩᱭᱩᱜ ᱠᱟᱱ ᱜᱮᱭᱟ᱾ ᱟᱯᱮ ᱯᱮ ᱪᱟᱥ ᱵᱟᱲᱟᱭ ᱫᱟ ᱥᱮ ᱵᱟᱝ ᱚᱱᱟ ᱠᱚ?
ᱱᱤᱛᱟᱹᱜ ᱫᱚ ᱦᱟᱸᱜ
ᱟᱲᱟᱝ ᱵᱟᱝ ᱦᱤᱡᱩᱜ ᱠᱟᱱᱟ ᱜᱚᱢᱠᱮ᱾ ᱦᱟᱞᱚᱣ᱾
ᱦᱟᱞᱚᱣ᱾
ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ, ᱵᱟᱝ ᱟᱸᱡᱚᱢᱚᱜ ᱠᱟᱱ ᱛᱟᱦᱮᱱ ᱜᱚᱢᱠᱮ ᱪᱮᱠᱟ ᱛᱮ?
ᱚ ᱴᱟᱣᱟᱨ ᱤᱧ ᱰᱤᱥᱴᱟᱵ ᱧᱚᱜ ᱛᱮᱜᱮ ᱛᱟᱦᱮᱸ᱾
ᱟᱪᱷᱟ᱾ ᱟᱫᱚ ᱪᱮᱜ ᱜᱮ ᱵᱟᱝ ᱟᱸᱡᱚᱢᱚᱜ ᱠᱟᱱ ᱛᱟᱦᱮᱱᱟ ᱛᱚᱵᱮ ᱪᱮᱫ ᱞᱮᱠᱟ ᱛᱚᱵᱮ ᱟᱯᱮ ᱥᱮᱫ ᱠᱚ ᱪᱮᱫ ᱠᱚ ᱚᱱᱟ ᱚᱠᱟ ᱠᱚ ᱪᱟᱥᱵᱟᱥᱮᱫ ᱠᱟᱱ ᱟᱞᱮ ᱥᱮᱫ ᱫᱚ ᱡᱚᱠᱷᱚᱱᱮᱢ ᱧᱮᱞ ᱞᱮᱠᱷᱟᱱ ᱪᱟᱥᱵᱟᱥ ᱚᱠᱟ ᱫᱚ ᱡᱟᱦᱟᱱᱟᱜ ᱜᱮ ᱦᱩᱭᱩᱜ ᱠᱟᱱ ᱵᱷᱩᱴ, ᱢᱟᱹᱥᱨᱤ, ᱠᱤᱥᱟᱹᱨᱤ ᱥᱮ ᱜᱩᱦᱩᱢ, ᱛᱩᱲᱤ ᱠᱚ ᱛᱚ ᱱᱚᱣᱟ ᱵᱟᱠᱷᱨᱟᱛᱮ ᱢᱮᱱ ᱠᱮᱜ-ᱟ ᱥᱚᱨᱠᱟᱨ ᱥᱮᱫ ᱠᱷᱚᱡ ᱠᱩᱧ ᱠᱚᱠᱚ ᱮᱢ ᱵᱟᱲᱟᱣ ᱠᱟᱱᱟ ᱟᱹᱰᱤ ᱢᱚᱡᱽ ᱱᱟᱨᱮᱜᱟ ᱠᱩᱧ, ᱟᱫᱚ ᱚᱱᱟ ᱠᱚ ᱪᱟᱞᱟᱣ ᱵᱮᱟᱱᱟᱣ ᱛᱮᱜᱮ ᱟᱹᱰᱤ ᱢᱚᱸᱡᱽ ᱛᱮ ᱪᱟᱥᱵᱟᱥ ᱡᱚᱛᱚᱣᱟᱜ ᱜᱮ ᱟᱹᱰᱤ ᱱᱟᱯᱟᱭ ᱦᱩᱭᱩᱜ ᱠᱟᱱᱟ ᱥᱮ ᱯᱟᱨᱚᱢᱚᱜ ᱠᱟᱱᱟ, ᱛᱚ ᱟᱯᱮ ᱥᱮᱫ ᱪᱮᱫ ᱞᱮ ᱠᱟ ᱚᱱᱟ ᱠᱚᱠᱚ ᱮᱢ ᱵᱟᱲᱟᱣ ᱟᱠᱚ ᱠᱟᱱᱟ ᱥᱮ ᱵᱟᱠᱚ ᱮᱢ ᱵᱟᱲᱟᱣ ᱟᱠᱟ ᱠᱟᱱᱟ ᱟᱯᱮ ᱥᱮᱫ?
ᱪᱮᱫ ᱠᱚ?
ᱚᱱᱟ ᱠᱩᱧ ᱠᱚ ᱵᱚᱞᱮ ᱥᱮ ᱚᱱᱟ ᱢᱮᱱᱠᱮᱭᱟ ᱱᱮᱛᱟᱨ ᱫᱚ ᱥᱳᱞᱟᱨ ᱥᱳᱞᱟᱨ ᱯᱮᱱᱮᱞ ᱠᱚ?
ᱫᱚ ᱪᱮᱫ ᱠᱚ ᱞᱟᱹᱭ? ᱠᱩᱧ ᱜᱮ ᱢᱮᱱᱟᱜ ᱛᱟᱞᱮᱭᱟ ᱦᱟᱸᱜ ᱵᱚᱞᱮ ᱪᱮᱫ ᱠᱚ ᱞᱟᱹᱭᱟ? ᱚᱱᱟ ᱠᱚᱫᱚ ᱵᱟᱹᱱᱩᱜ ᱛᱟᱞᱮᱭᱟ ᱪᱮᱫ ᱠᱚ ᱞᱟᱹᱭᱟ ᱠᱚᱞ ᱠᱚᱫᱚ ᱦᱟᱸᱜ ᱵᱟᱹᱱᱩᱜ ᱵᱟᱠᱚ ᱵᱟᱝᱠᱚ ᱵᱮᱱᱟᱣ ᱟᱠᱟᱫ ᱞᱮᱭᱟ᱾
ᱦᱮᱸ᱾
ᱟᱫᱚ ᱦᱟᱸᱜ ᱚᱱᱟ ᱨᱮᱜᱮ ᱦᱟᱸᱜ ᱡᱟᱦᱟᱸ ᱛᱤᱱᱟᱹᱜ ᱨᱮᱱᱟᱜ ᱦᱩᱭᱩᱜ ᱠᱟᱱᱟ ᱚᱱᱟ ᱨᱮᱜᱮ᱾ ᱠᱚᱞ ᱠᱚᱨᱮ ᱜᱮ ᱦᱟᱸᱜ᱾
ᱦᱮᱸ ᱡᱟᱭᱜᱟ ᱡᱟᱭᱜᱟ ᱛᱮ ᱚᱱᱠᱟᱜ ᱠᱟᱱ ᱜᱮᱭᱟ ᱟᱨ ᱟᱞᱮ ᱥᱮᱫ ᱫᱚ ᱟᱹᱰᱤ ᱡᱟᱹᱥᱛᱤ ᱚᱱᱟ ᱥᱳᱞᱟᱨ ᱯᱮᱱᱮᱞ ᱠᱚ ᱮᱢ ᱵᱟᱲᱟᱟᱣ ᱟᱠᱟᱫ ᱠᱚᱣᱟ᱾ ᱟᱨ ᱠᱩᱧ ᱠᱚᱦᱚᱸ ᱡᱮ ᱟᱢᱟᱜ ᱟᱹᱞᱩᱢ ᱪᱟᱥᱟ ᱢᱟᱥ ᱤᱭᱟᱹ ᱟ ᱜᱩᱦᱩᱢ ᱮᱢ ᱪᱟᱥᱟ ᱛᱩᱲᱤᱢ ᱪᱟᱥᱟ᱾ ᱛᱚ ᱪᱟᱥ ᱵᱟᱥ ᱟᱹᱰᱤ ᱱᱟᱯᱟᱭ ᱦᱩᱭᱩᱜ ᱠᱟᱱᱟ ᱚᱱᱟ ᱫᱷᱟᱨᱟ ᱛᱮᱢ ᱧᱮᱞ ᱞᱮᱠᱷᱟᱡ᱾
ᱚ ᱟᱪᱷᱟ ᱟᱪᱷᱟ᱾
ᱟᱫᱚ ᱚᱱᱟ ᱜᱮ ᱵᱚᱞᱮ ᱟᱯᱮ ᱥᱮᱫ ᱫᱚ ᱦᱟᱸᱜ ᱯᱟᱥᱮᱡ ᱩᱱᱟᱹᱜ ᱫᱚ ᱵᱟᱯᱮ ᱧᱟᱢ ᱠᱟᱜᱼᱟ᱾
ᱦᱳᱭ ᱦᱳᱭ ᱟᱞᱮ ᱥᱮᱫ ᱫᱚ ᱚᱱᱠᱟ ᱫᱚ ᱵᱟᱝ ᱧᱟᱢ ᱦᱩᱭᱩ ᱟᱠᱟᱱᱟ, ᱱᱚᱣᱟ ᱠᱚᱫᱚ᱾ ᱟᱫᱚ ᱦᱟᱸᱜ ᱫᱤᱱ ᱫᱤᱱ ᱛᱮ ᱡᱚᱛᱚᱜ ᱜᱮ ᱦᱩᱭᱩᱜᱼᱟ, ᱦᱮᱸ ᱵᱟᱝ?
ᱦᱮᱸ ᱱᱮᱛᱟᱨ ᱢᱟ ᱱᱚᱜᱼᱚᱭ ᱚᱱᱟ ᱤᱭᱟᱹ ᱠᱚ ᱤᱭᱟᱹᱭ ᱮᱫᱟ ᱢᱮᱱᱠᱮᱭᱟᱢ ᱚᱱᱟ ᱚᱲᱟᱜ ᱚᱲᱟᱜ ᱠᱚ ᱢᱮᱱᱟ ᱠᱚ ᱚᱱᱟ ᱤᱭᱟᱹ ᱵᱚᱞᱮ ᱫᱟᱜ ᱠᱚ, ᱯᱟᱥᱱᱟᱣ ᱞᱟᱹᱜᱤᱫ ᱥᱮᱢ ᱢᱮᱱ ᱠᱮᱭᱟ ᱫᱟᱜ ᱠᱚ ᱟᱹᱜᱩᱣ ᱟᱵᱚᱱ ᱞᱟᱹᱜᱤᱫ ᱵᱚᱞᱮ ᱚᱲᱟᱜ ᱚᱲᱟᱜ ᱯᱟᱭᱤᱯ ᱛᱮ ᱛᱚ ᱚᱱᱟ ᱨᱮᱦᱚᱸ ᱠᱟᱹᱢᱤ ᱪᱟᱞᱟᱜ ᱠᱟᱱᱟ ᱞᱟᱹᱴᱩ ᱞᱟᱹᱴᱩ ᱴᱮᱝᱠᱤ ᱠᱚ ᱵᱟᱹᱭᱥᱟᱹ ᱵᱟᱲᱟᱣ ᱠᱟᱫᱟ ᱟᱞᱮ ᱥᱮᱫ ᱫᱚ ᱦᱟᱸᱜ ᱱᱤᱭᱟᱹ ᱟᱰᱮ ᱯᱟᱥᱮ ᱨᱮ᱾ ᱛᱚ ᱟᱯᱮ ᱥᱮᱫ ᱚᱱᱠᱟᱱᱟᱜ ᱵᱟᱹᱱᱩᱜᱼᱟ ᱡᱮ ᱴᱮᱝᱠᱤ ᱠᱚ ᱠᱚ ᱵᱟᱹᱭᱥᱟᱹᱣ ᱵᱟᱲᱟᱣ ᱟᱠᱟᱫᱟ ᱢᱚᱡᱽ ᱜᱮ ᱚᱲᱟᱜ ᱚᱲᱟᱜ ᱫᱟᱜ ᱠᱚ ᱮᱢᱚᱜ ᱞᱟᱹᱜᱤᱫ? ᱵᱟᱪᱚ ᱟᱸᱡᱚᱢᱚᱜ ᱠᱟᱱ ᱜᱚᱝᱠᱮ᱾
ᱦᱮᱞᱳ᱾
ᱦᱮᱸ ᱱᱤᱛᱳ ᱨᱚᱲ ᱢᱮ ᱦᱮᱸ ᱱᱤᱛᱳᱜ ᱫᱚ ᱟᱸᱡᱚᱢᱚᱜ ᱠᱟᱱ ᱜᱮᱭᱟ᱾
ᱴᱟᱣᱟᱨ ᱠᱟᱴᱤᱡ ᱯᱨᱳᱵᱞᱮᱢ᱾ ᱢᱟᱱᱮ ᱪᱮᱫ ᱠᱚ ᱞᱟᱹᱭ ᱮᱫᱟ ᱱᱚᱛᱮ ᱩᱱᱤ ᱥᱮᱛᱟᱜ ᱯᱟᱭᱟᱨᱮ ᱚᱱᱠᱟ ᱡᱤᱭᱟᱹᱛ ᱥᱤᱢ ᱛᱚ ᱠᱟᱹᱴᱤᱡ ᱰᱤᱥᱴᱟᱵᱽ ᱜᱮᱭᱟᱭ᱾
ᱟᱪᱪᱷᱟ ᱚᱠᱟ ᱚᱠᱟ ᱥᱚᱢᱚᱭ ᱵᱟᱝ ᱜᱮ ᱟᱸᱡᱚᱢᱚᱜ ᱠᱟᱱᱟ ᱪᱮᱫ ᱜᱮ ᱵᱚᱞᱮ ᱪᱮᱫ ᱵᱮᱱ ᱨᱚᱲ ᱫᱟ ᱵᱟᱝ ᱵᱩᱡᱷᱟᱹᱣ ᱜᱮ ᱵᱟᱝ ᱧᱟᱢᱚᱜ ᱠᱟᱱᱟ᱾ ᱟᱫᱚ ᱚᱠᱟ ᱨᱮ ᱢᱮᱱᱟᱜ ᱵᱮᱱ ᱛᱮ ᱦᱤᱛᱚᱜ ᱫᱚ ᱵᱟᱨ ᱦᱮ ᱨᱮ ᱢᱮᱱᱟᱜ ᱢᱮᱭᱟ ᱥᱮ ᱵᱚᱞᱮ ᱚᱱᱟ ᱵᱷᱤᱛᱨᱤ ᱚᱲᱟᱜ ᱥᱮᱫ ᱨᱮᱜᱮ?
ᱵᱷᱤᱛᱨᱤ ᱚᱲᱟᱜ ᱥᱮᱫ ᱨᱮᱜᱮ ᱢᱤᱱᱟᱹᱧᱟ᱾
ᱚᱱᱟ ᱨᱮᱜᱮ ᱯᱟᱥᱮᱡ ᱴᱟᱣᱟᱨᱮ ᱰᱤᱥᱴᱟᱵ ᱫᱟ ᱟᱨ ᱵᱟᱝ ᱠᱷᱟᱡ ᱵᱟᱦᱨᱮ ᱨᱮᱫᱚ ᱩᱱᱟᱹᱜ ᱫᱚ ᱵᱟᱝ ᱰᱤᱥᱴᱟᱵᱟᱭ᱾
ᱚ ᱵᱟᱭᱨᱮ ᱨᱮᱫᱚ ᱵᱟᱭ ᱰᱤᱥᱴᱵᱟ ᱚᱱᱠᱟ ᱫᱚ ᱥᱮ᱾
ᱟᱪᱪᱷᱟ᱾ ᱟᱨ ᱟᱞᱮ ᱥᱮᱫ ᱮᱢ ᱧᱮᱞ ᱞᱮᱠᱷᱟᱱ ᱱᱮᱛᱟᱨ ᱫᱚ ᱥᱚ ᱠᱚ ᱵᱤᱞᱤᱜ ᱠᱟᱱᱟ ᱩᱞ ᱠᱚ ᱵᱤᱞᱤᱜ ᱠᱟᱱᱟ ᱛᱚ ᱟᱹᱰᱤ ᱱᱟᱯᱟᱭ ᱡᱟᱦᱟ ᱥᱮᱫ ᱫᱟᱲᱟ ᱵᱟᱲᱟᱭᱟᱢ ᱵᱩᱡᱷᱟᱹᱜᱼᱟ᱾ ᱥᱮ ᱵᱚᱞᱮ ᱟᱢ ᱵᱚᱞᱮ ᱚᱱᱟ ᱥᱚ ᱡᱚᱢ ᱥᱮ ᱩᱞ ᱵᱤᱞᱤ ᱡᱚᱢ ᱠᱚ ᱟᱹᱰᱤ ᱢᱚᱸᱡᱽ ᱵᱩᱡᱷᱟᱹᱜ ᱠᱟᱱᱟ ᱟᱫᱚ ᱟᱯᱮ ᱥᱮᱫ ᱚᱱᱟ ᱩᱞ ᱵᱤᱞᱤ ᱥᱮ ᱥᱚ ᱵᱤᱞᱤ ᱚᱱᱟ ᱠᱚᱯᱮ ᱡᱚᱢ ᱵᱟᱲᱟᱭ ᱫᱟ ᱥᱮ ᱵᱟᱯᱮ ᱡᱚᱢ ᱵᱟᱲᱟᱭ ᱫᱟ?
ᱦᱳᱭ, ᱦᱳᱭ ᱡᱚᱢ ᱵᱟᱲᱟᱭ ᱫᱟᱞᱮ, ᱡᱚᱢ ᱫᱚᱞᱮ ᱡᱚᱢ ᱮᱫ ᱜᱮᱭᱟ ᱦᱮᱸ ᱟᱯᱮ ᱜᱮ ᱡᱚᱢ ᱵᱟᱲᱟᱭ ᱫᱟᱯᱮ ᱥᱮ ᱵᱟᱝ?
ᱦᱮᱸ ᱟᱞᱮ ᱫᱚ ᱦᱟᱸᱜ ᱟᱹᱰᱤ ᱡᱟᱹᱥᱛᱤ ᱜᱟᱰᱟᱸ ᱟᱲᱮ ᱠᱚ ᱨᱮ ᱫᱚᱞᱮ ᱫᱟᱲᱟ ᱱᱟ᱾ ᱢᱮᱱ ᱠᱮᱭᱟᱢ ᱱᱮᱛᱟᱨ ᱫᱚ ᱠᱷᱤᱡᱩᱨ ᱵᱤᱞᱤ ᱠᱚ ᱥᱚᱵ ᱵᱤᱞᱤ ᱠᱚ, ᱥᱮ ᱟᱭᱢᱟ ᱰᱷᱮᱨ ᱚᱱᱠᱟ ᱱᱟᱸᱜ ᱡᱚᱢ ᱟᱜ ᱡᱤᱱᱤᱥ ᱢᱮᱱᱟᱜ ᱟᱠᱟᱫᱟ᱾ ᱡᱮ ᱟᱢ ᱡᱚᱢ ᱠᱟᱛᱮᱫ ᱢᱚᱸᱡᱽ ᱮᱢ ᱟᱹᱭᱠᱟᱹᱣᱟ᱾ ᱟᱨ ᱚᱱᱟ ᱫᱚ ᱥᱤᱡᱤᱱ ᱨᱮ ᱧᱟᱢᱚᱜᱼᱟ ᱾ᱛᱚ ᱛᱚ ᱚᱱᱟ ᱛᱮ ᱟᱹᱰᱤ ᱨᱟᱹᱥᱠᱟᱹ ᱟᱨ ᱟᱞᱮ ᱥᱮᱫ ᱦᱚᱸ, ᱚᱱᱟ ᱛᱟᱞᱮ ᱠᱚᱼᱠᱚ ᱵᱷᱟᱹᱛᱤ ᱜᱮᱭᱟ᱾ ᱟᱨ ᱚᱱᱟ ᱛᱟᱞᱮ ᱵᱷᱤᱛᱤᱨ ᱠᱚ ᱡᱚᱢᱟ᱾ ᱟᱹᱰᱤ, ᱟᱹᱰᱤ ᱢᱚᱸᱡᱷᱽ ᱟᱹᱭᱠᱟᱹᱜᱼᱟ᱾ ᱚᱱᱮ ᱚᱱᱟ ᱠᱚ, ᱟᱨ ᱟᱯᱮ ᱥᱮᱫ ᱚᱱᱟ ᱛᱟᱞᱮ ᱠᱚ ᱯᱮ ᱵᱷᱟᱹᱛᱤ ᱵᱟᱲᱟᱭᱼᱟ᱾ ᱥᱮ ᱵᱟᱯᱮ ᱵᱷᱟᱹᱛᱤ ᱵᱟᱲᱟᱭᱟ?
ᱦᱮᱞᱳ
ᱦᱮᱸ
ᱚᱱᱟ ᱜᱮ ᱦᱮᱸ ᱱᱚᱝᱠᱟ ᱥᱤᱛᱩᱝ ᱦᱚᱸ ᱫᱚᱢᱮ ᱥᱤᱛᱩᱝ ᱠᱟᱱᱟ᱾ ᱱᱤᱛᱚᱜ ᱥᱤᱛᱩᱝ ᱨᱮ ᱪᱮᱫ ᱮᱢ ᱪᱤᱠᱟᱹᱭᱟ᱾ ᱚᱱᱠᱟ ᱪᱤᱠᱟᱹ ᱦᱚᱸ ᱵᱟᱝ ᱜᱟᱱᱚᱜ ᱠᱟᱱᱟ᱾
ᱦᱮᱸ ᱚᱱᱠᱟ ᱠᱟᱱ ᱜᱮᱭᱟ᱾
ᱟᱨ ᱥᱤᱛᱩᱝ ᱥᱤᱛᱩᱝ ᱠᱟᱱᱟ ᱟᱯᱮ ᱥᱮᱫ ᱥᱤᱛᱩᱝ ᱠᱟᱱᱟ ᱥᱮ ᱵᱟᱝ?
ᱦᱮᱸ ᱟᱞᱮ ᱥᱮᱫ ᱟᱹᱰᱤ ᱨᱟᱸᱜᱟᱼᱣ ᱥᱤᱛᱩᱝ ᱱᱚᱜᱼᱚᱭ ᱱᱤᱛ ᱦᱚᱸ ᱟᱹᱰᱤ ᱠᱟᱡᱟᱠ ᱮᱸ ᱥᱤᱛᱩᱝ ᱫᱟ ᱾ ᱮᱱᱛᱮᱫ ᱱᱚᱜᱼᱚᱭ ᱫᱟᱨᱮ ᱵᱩᱴᱟᱹᱨ ᱨᱮ ᱢᱤᱱᱟᱹᱧᱟ᱾ ᱟᱹᱰᱤ ᱜᱚᱨᱚᱢ ᱵᱩᱡᱷᱟᱹᱜ ᱠᱟᱱᱟ ᱞᱟᱛᱟᱨ ᱠᱷᱚᱱ ᱵᱚᱞᱮ ᱟᱨ ᱜᱤᱫᱽᱨᱟᱹ ᱫᱚ-ᱠᱚ ᱜᱟᱛᱮ ᱵᱟᱲᱟᱜ ᱠᱟᱱ ᱜᱮᱭᱟ ᱾ ᱴᱟᱺᱰᱤ ᱨᱮ ᱟᱫᱚ ᱩᱱᱠᱩ ᱫᱚ ᱵᱟᱝ ᱥᱤᱛᱩᱝ ᱠᱚ ᱵᱟᱝ ᱫᱚ ᱪᱮᱫ ᱟᱨ ᱟᱹᱰᱤ ᱠᱟᱡᱟᱠ ᱥᱤᱛᱩᱝ ᱵᱩᱡᱷᱽᱟᱹᱜ ᱠᱟᱱᱟ᱾
ᱢᱟ, ᱢᱟᱱᱮ ᱜᱤᱫᱽᱨᱟᱹ ᱵᱮᱲᱟ ᱨᱮ-ᱫᱚ ᱜᱤᱫᱽᱨᱟᱹ ᱵᱮᱲᱟ ᱨᱮᱫᱚ ᱚᱱᱠᱟ᱾ ᱢᱟᱱᱮ ᱡᱟᱦᱟ ᱛᱤᱱᱟᱹᱜ ᱥᱤᱛᱩᱝ ᱥᱟᱹᱨᱫᱤ ᱥᱤᱛᱩᱝ ᱠᱷᱮᱞ ᱵᱟᱲᱟ᱾ ᱟᱹᱰᱤ ᱨᱟᱹᱥᱠᱟᱹ ᱜᱮ ᱵᱩᱡᱷᱟᱹᱜ ᱛᱟᱦᱮᱸ ᱱᱟ᱾ ᱱᱮᱛᱟᱨ ᱫᱚ ᱚᱱᱠᱟ ᱥᱟᱹᱨᱫᱤ ᱥᱤᱛᱩᱝ ᱠᱚᱨᱮ ᱚᱲᱟᱜ ᱠᱷᱚᱱᱟᱼᱜ ᱚᱠᱟ ᱥᱚᱱ ᱦᱚᱸ ᱵᱟᱭ ᱳᱰᱳᱠ ᱦᱚᱪᱚᱸ ᱟᱢᱟ᱾
ᱦᱩᱸ ᱚᱱᱠᱟ ᱜᱮ ᱜᱤᱫᱽᱨᱟᱹ ᱠᱚ ᱵᱟᱲᱟᱜ ᱠᱟᱱᱟ ᱠᱚ
ᱟᱨ ᱦᱳᱭ, ᱜᱤᱫᱽᱨᱟᱹ ᱥᱳᱢᱳᱭ ᱫᱚ ᱚᱲᱟᱜ ᱦᱚᱲ ᱛᱤᱠᱤᱱ ᱵᱮᱲᱟ ᱞᱮᱱ ᱠᱷᱟᱡ ᱜᱮ, ᱠᱚ ᱞᱟᱹᱭ ᱟᱠᱚ ᱡᱟᱹᱯᱤᱫ ᱢᱮ᱾ ᱩᱱᱫᱚ ᱞᱟᱹᱭ, ᱞᱟᱹᱭ ᱛᱮᱠᱚ ᱡᱟᱹᱯᱤᱫ ᱦᱚᱪᱚᱸ ᱵᱚᱱ ᱛᱟᱦᱮᱱᱟ ᱱᱮᱛᱟᱨ ᱫᱚ ᱩᱱᱫᱚ ᱵᱟᱵᱚᱱ ᱡᱟᱹᱯᱤᱫ ᱛᱟᱦᱮᱱᱟ᱾ ᱥᱮ ᱟᱨ ᱱᱮᱛᱟᱨ ᱫᱚ ᱚᱴᱳᱢᱮᱴᱤᱠ ᱡᱟᱹᱯᱤᱫ ᱦᱤᱡᱩᱜᱼᱟ᱾ ᱛᱟᱨᱟ ᱥᱤᱧ ᱠᱷᱟᱱ ᱜᱮ
ᱦᱩᱸ ᱟᱢ ᱛᱮᱜᱮᱢ ᱡᱟᱹᱯᱤ ᱫᱟ᱾ ᱩᱱ ᱥᱳᱢᱳᱭ ᱫᱚ ᱜᱟᱛᱮ ᱨᱮᱭᱟ-ᱜ ᱩᱱᱟᱹᱜ ᱡᱟᱹᱥᱛᱤ ᱥᱚᱠ ᱛᱟᱦᱮᱸ ᱠᱟᱱᱟ᱾ ᱡᱮ ᱟᱢ ᱫᱤᱱ ᱢᱟᱱᱮᱢ ᱜᱟᱛᱮ-ᱜ ᱵᱟᱲᱟᱭᱟ᱾ ᱵᱚᱞ ᱞᱮ ᱜᱟᱛᱮᱜᱼᱟ᱾ ᱦᱟᱱᱟᱸ ᱴᱟᱜ ᱱᱚᱣᱟ ᱴᱟᱜ ᱥᱮᱢ ᱫᱟᱹᱲ ᱵᱟᱲᱟᱭᱼᱟ᱾ ᱦᱟᱱᱛᱮ ᱱᱟᱛᱮ ᱟᱨ ᱱᱮᱛᱟᱨ ᱫᱚ, ᱩᱱᱠᱩ ᱰᱩᱜᱽᱞᱤ ᱠᱚᱼᱠᱚ ᱜᱟᱛᱮᱜ ᱜᱮᱭᱟ᱾ ᱜᱩᱞᱤ ᱠᱚ ᱚᱠᱟ ᱫᱚ ᱠᱟᱹᱧᱪᱟ ᱠᱚ ᱠᱟᱱᱟ ᱚᱱᱟ ᱠᱚ ᱜᱟᱛᱮ ᱵᱟᱲᱟᱭ ᱠᱟᱱ ᱛᱟᱦᱮᱸᱱ ᱜᱮᱭᱟ᱾ ᱟᱹᱰᱤ ᱡᱟᱹᱥᱛᱤ ᱜᱮ ᱦᱟᱸᱰᱮ ᱱᱟᱰᱮ ᱫᱟᱹᱲ ᱵᱟᱲᱟᱭ ᱢᱮ ᱾ ᱫᱤᱱ ᱢᱟᱱ ᱫᱚ ᱡᱟᱹᱯᱤᱫ ᱜᱮ ᱵᱟᱝ᱾ ᱩᱞ ᱵᱤᱞᱤ ᱦᱟᱞᱟᱝ ᱛᱚ ᱪᱮᱫ ᱦᱟᱞᱟᱝ᱾
ᱠᱟᱛᱷᱟ ᱫᱚ
ᱟᱨ ᱱᱮᱛᱟᱨ ᱫᱚ ᱚᱱᱟ ᱩᱞ ᱵᱤᱞᱤ, ᱥᱚᱸ ᱵᱤᱞᱤ ᱥᱤᱡᱤᱱ ᱠᱟᱱᱟ ᱛᱚᱝ ᱛᱚ, ᱦᱟᱸᱰᱮ ᱪᱟᱞᱟᱜ ᱢᱮ ᱦᱟᱸᱰᱮ ᱫᱟᱹᱲ ᱤᱫᱤ ᱢᱮ ᱦᱟᱱᱟ ᱴᱟᱜ ᱩᱞ ᱵᱤᱞᱤ ᱟᱨ ᱛᱷᱚᱲᱟ, ᱛᱷᱚᱲᱟ ᱦᱚᱭ ᱠᱷᱟᱡ᱾ ᱩᱞ ᱵᱤᱞᱤ ᱠᱚ ᱧᱩᱨᱩᱜᱼᱟ᱾ ᱛᱚ ᱚᱱᱟ ᱨᱮ ᱫᱟᱨᱮ ᱨᱮ ᱛᱟᱲᱟ-ᱜ ᱠᱚᱜ ᱢᱮ ᱢᱚᱸᱡᱽ ᱜᱮ ᱯᱟᱨᱠᱚᱢ ᱠᱚ ᱤᱫᱤ ᱠᱟᱛᱮ-ᱜ ᱫᱩᱲᱩᱵ ᱠᱚᱜ ᱢᱮ ᱾ ᱩᱞ ᱧᱩᱨᱩᱜᱼᱟ ᱦᱟᱞᱟᱝ ᱢᱮ ᱡᱚᱢ ᱢᱮ᱾ ᱤᱱᱟᱹ ᱠᱚᱜᱮ ᱪᱤᱠᱟ ᱵᱟᱲᱟᱭ ᱦᱩᱭᱩᱼᱜ ᱠᱟᱱ ᱛᱟᱦᱮᱱᱟ ᱾ ᱟᱨ ᱱᱮᱛᱟᱨ ᱠᱟᱛᱮᱫ ᱫᱚ ᱱᱚᱜᱼᱚᱭ ᱚᱱᱟ ᱠᱚ-ᱦᱚᱸ ᱡᱷᱚᱛᱚ ᱩᱭᱦᱟᱹᱨ ᱨᱮ ᱦᱤᱡᱩᱜ ᱦᱤᱡᱩᱜᱼᱟ ᱟᱫᱚ ᱡᱩᱫᱟᱹ ᱜᱮ ᱵᱩᱡᱷᱟᱹᱜᱼᱟ᱾ ᱚᱸ ᱟᱯᱮ ᱥᱮᱜ ᱚᱱᱠᱟ ᱩᱞ ᱵᱩᱴᱟᱹ ᱠᱚᱨᱮ ᱠᱚ ᱫᱩᱲᱩᱵ ᱵᱟᱲᱟ ᱠᱚᱣᱟ ᱥᱮ ᱵᱟᱝ? ᱟᱹᱰᱤ ᱢᱚᱡᱽ ᱦᱚᱭᱚᱝ ᱵᱟᱲᱟ ᱠᱚᱜᱟᱼᱟ ᱾ ᱠᱚ ᱥᱮ ᱵᱟᱝ ᱦᱚᱭᱚᱜ ᱵᱟᱲᱟ ᱠᱚᱣᱟ᱾ ᱟᱯᱮᱥᱮᱜ ᱨᱮ ᱚᱱᱠᱟ ᱵᱟᱹᱱᱩᱜᱼᱟ?
ᱪᱮᱫᱟᱜ ᱥᱮ ᱩᱞ ᱵᱩᱴᱟᱹ ᱨᱮ-ᱫᱚ ᱠᱟᱹᱴᱤᱡ ᱦᱚᱭᱚ-ᱜ ᱦᱚᱸ ᱫᱚᱨᱠᱟᱨ ᱜᱮ ᱠᱟᱱᱟ᱾
ᱦᱮᱸ ᱟᱨ ᱟᱞᱮᱥᱮᱫ ᱡᱚᱠᱷᱚᱱ ᱮᱢ ᱧᱮᱞᱟ ᱛᱚ ᱟᱹᱰᱤ ᱨᱟᱹᱥᱠᱟᱹ ᱵᱩᱡᱷᱟᱹᱜ-ᱟ ᱟᱛᱳ ᱴᱚᱞᱟ ᱠᱚᱨᱮᱢ ᱫᱟᱲᱟ ᱞᱮᱠᱷᱟᱡ ᱫᱚ ᱟᱛᱳ ᱴᱚᱞᱟ ᱨᱮᱫᱚ ᱦᱟᱸ ᱟᱨᱦᱚᱸ ᱟᱹᱰᱤ ᱢᱚᱡᱽ ᱜᱮ ᱵᱩᱡᱷᱟᱹᱜ-ᱟ, ᱡᱟᱦᱟᱸ ᱥᱮᱜ ᱜᱮᱢ ᱪᱟᱞᱟᱜ-ᱟ ᱜᱟᱰᱟ ᱟᱲᱮ ᱠᱚᱨᱮ ᱦᱚᱸ ᱚᱱᱛᱮ ᱦᱚᱸ ᱟᱹᱰᱤ ᱢᱚᱡᱽ ᱜᱮᱭᱟ᱾ ᱟᱨ ᱡᱷᱚᱛᱚᱣᱟᱜ ᱜᱮ ᱟᱹᱰᱤ ᱨᱟᱹᱥᱠᱟᱹᱢ ᱵᱩᱡᱷᱟᱹᱣᱟ ᱚᱱᱛᱮ ᱫᱚ ᱮᱱᱛᱮᱜ ᱪᱚᱞᱚ ᱟᱹᱰᱤ ᱜᱟᱱ ᱜᱮ ᱥᱚᱢᱚᱭ ᱦᱚᱸ ᱦᱩᱭᱮᱱ ᱛᱟᱞᱟᱝᱟ ᱟᱫᱚ ᱢᱩᱪᱟᱹᱫ ᱨᱮᱢᱟ ᱢᱤᱫ ᱵᱟᱨ ᱠᱟᱛᱷᱟ ᱢᱮᱱᱟᱜ ᱠᱷᱟᱡ ᱨᱚᱲ ᱛᱟᱞᱟᱝ ᱢᱮ ᱟᱨᱠᱷᱟ ᱞᱟᱝ ᱢᱩᱪᱟᱹᱫ ᱵᱟᱲᱟ ᱠᱟᱜ-ᱟ᱾